ᱡᱚᱦᱟᱨ ᱜᱮ
ᱵᱟᱦᱽ ᱟᱵᱤᱫᱤᱱ ᱯᱚᱨ,
ᱟᱹᱰᱤ ᱫᱤᱱ ᱯᱚᱨ ᱜᱮ ᱵᱟᱵᱤᱱ ᱯᱷᱳᱱ ᱵᱟᱲᱟᱭ ᱫᱟ ᱟᱵᱤᱱ ᱦᱚᱸ,
ᱟᱨ ᱜᱚᱝᱠᱮ ᱟᱞᱚᱵᱤᱱ ᱞᱟᱹᱭᱟ ᱦᱚᱜᱚᱭ ᱠᱟᱹᱢᱤ ᱠᱚ ᱵᱮᱥᱛᱚ ᱵᱩᱡᱷᱟᱹᱣ ᱫᱟᱵᱤᱱ ᱛᱚ᱾
ᱛᱟᱦᱞᱮ ᱚᱱᱛᱮ ᱦᱮᱸ ᱜᱚᱝᱠᱮ ᱟᱸᱢᱚᱜ ᱠᱟᱱᱟ?
ᱦᱮᱸ ᱞᱮᱫᱚ ᱟᱸᱡᱚᱢᱚᱜ ᱠᱟᱱᱟ ᱠᱟᱹᱡ ᱰᱤᱥᱴᱟᱵᱮᱫ ᱛᱟᱦᱮᱸᱜᱟ ᱴᱟᱣᱭᱟᱨ,
ᱟᱪᱪᱷᱟ ᱟᱪᱪᱷᱟ ᱛᱟᱦᱞᱮ ᱫᱟᱜ ᱡᱟᱹᱯᱩᱫ ᱠᱚ ᱚᱠᱟ ᱞᱮᱠᱟ ᱜᱚᱝᱠᱮ?
ᱟᱨ ᱫᱟᱜ ᱡᱟᱹᱯᱩᱫ ᱫᱚ ᱱᱚᱱᱚᱛᱮ ᱫᱚ ᱢᱚᱴᱟᱢᱩᱴᱤ ᱫᱟᱜ ᱫᱟᱭ ᱯᱮ ᱯᱩᱱ ᱫᱤᱱ ᱠᱷᱚᱱᱮ ᱫᱟᱜ ᱫᱟᱭ ᱟᱹᱰᱤ ᱡᱳᱨᱮ ᱫᱟᱜᱮᱫ ᱛᱟᱦᱮᱸᱫ ᱛᱮᱦᱤᱧ ᱦᱚᱸ ᱟᱹᱰᱤ ᱨᱟᱹᱜᱤ ᱨᱤᱢᱤᱞ ᱞᱮᱫ ᱛᱟᱦᱮᱸᱜ ᱮ ᱢᱚᱴᱟᱢᱩᱴᱤ ᱫᱟᱜ ᱵᱟᱲᱟ ᱠᱮᱫᱟᱭ᱾ ᱚᱝᱠᱟᱱ ᱥᱤᱪᱩᱭᱮᱥᱚᱱ ᱱᱚᱱᱛᱮ ᱱᱟᱜ᱾
ᱟᱨ ᱟᱞᱚᱵᱤᱱ ᱞᱟᱹᱭᱟ ᱜᱚᱝᱠᱮ ᱱᱚᱣᱟ ᱮᱢᱚᱱ ᱢᱮᱫᱴᱮᱱ ᱦᱚᱭ ᱦᱤᱥᱤᱫ ᱠᱚ ᱠᱷᱟᱨᱟᱯᱚᱜ ᱠᱟᱱᱟ ᱫᱤᱱ ᱫᱤᱱ ᱛᱮ ᱦᱮᱸ ᱵᱟᱝ,
ᱦᱮᱸ ᱦᱮᱸ
ᱟᱫᱳᱻ ᱪᱮᱜ ᱵᱚᱱ ᱪᱤᱠᱟᱹ ᱫᱟᱲᱮᱭ-ᱟ ᱛᱟᱦᱞᱮ ᱞᱤᱧ ᱢᱮᱱᱫᱟ ᱱᱮᱥ ᱫᱚ ᱦᱮᱸ, ᱦᱮᱸ ᱜᱚᱝᱠᱮ ᱱᱚᱛᱮ ᱦᱚᱸ ᱫᱚᱢᱮ ᱜᱮᱭ ᱫᱟᱜ ᱵᱟᱲᱟᱭ ᱫᱟ ᱢᱟᱡᱷᱮ ᱢᱟᱡᱷᱮ ᱜᱮ ᱦᱮᱸᱥᱮ ᱪᱮᱫ, ᱫᱚᱢᱮᱜᱮ ᱜᱮ ᱦᱚᱸᱜ-ᱚᱭ ᱛᱮᱦᱮᱧ ᱦᱚᱸ, ᱛᱮᱦᱮᱧ ᱦᱚᱸ ᱠᱟᱺᱡ-ᱮ ᱫᱟᱜ ᱵᱟᱲᱟ ᱠᱮᱫ ᱜᱮᱭᱟ᱾ ᱚᱱᱛᱮ ᱛᱮᱦᱮᱧᱮ ᱫᱟᱜ ᱵᱟᱲᱟ ᱞᱮᱫᱮᱴᱟ ᱥᱮ ᱵᱟᱝ ᱜᱚᱝᱠᱮ?
ᱦᱮᱸ ᱟᱞᱮ ᱥᱮᱫ ᱛᱮᱦᱮᱧ ᱫᱟᱜ ᱠᱮᱫᱟ ᱢᱚᱴᱟᱢᱩᱴᱤ᱾
ᱟᱪᱪᱷᱟ ᱟᱪᱪᱷᱟ ᱟᱪᱪᱷᱟ ᱟᱪᱷᱟ ᱟᱫᱚ, ᱟᱫᱚ ᱜᱚᱝᱠᱮ ᱪᱮᱫ ᱵᱚᱱ ᱪᱤᱠᱟᱹ ᱫᱟᱲᱮᱭᱟᱜ-ᱟ ᱢᱟ ᱦᱮᱸ ᱵᱟᱝ, ᱫᱟᱜ ᱫᱤᱱ ᱫᱚᱭ ᱫᱟᱜᱽ ᱜᱮᱭᱟ ᱦᱮᱸ ᱥᱮ ᱪᱮᱫ?
ᱦᱮᱸ ᱫᱟᱜ ᱫᱤᱱ ᱫᱚᱭ ᱫᱟᱜᱽ ᱜᱮᱭᱟ ᱛᱚ᱾
ᱟᱫᱚ ᱜᱚᱝᱠᱮ ᱞᱟᱹᱭᱫᱟᱞᱤᱧ ᱚᱲᱟᱜ ᱠᱚᱨᱮ ᱫᱚ ᱚᱠᱟᱞᱮ ᱞᱮᱠᱟ ᱢᱮᱱᱟᱜ ᱠᱚᱣᱟ?
ᱚᱲᱟᱜ ᱠᱚᱨᱮ ᱫᱚ ᱱᱤᱛᱳᱜ ᱫᱚ ᱢᱚᱸᱡᱽ ᱜᱮ ᱢᱮᱱᱟᱜ ᱠᱚᱣᱟ ᱟᱯᱟᱛᱚᱛᱚ ᱡᱷᱚᱛᱚ ᱦᱚᱲ ᱜᱮ᱾
ᱟᱪᱪᱷᱟ ᱟᱪᱪᱷᱟ ᱟᱪᱪᱷᱟ ᱟᱹᱰᱤ ᱱᱟᱯᱟᱭ᱾ ᱦᱮᱸ ᱜᱚᱝᱠᱮ ᱱᱚᱛᱮ ᱦᱚᱸ ᱟᱯᱟᱛᱚᱛᱚ ᱠᱷᱟᱱ ᱱᱤᱭᱟᱹ ᱜᱷᱟᱹᱲᱤᱡ ᱫᱚ ᱢᱚᱸᱡᱽ ᱵᱟᱲᱟ ᱜᱮᱭᱟ ᱦᱟᱸᱜ ᱠᱷᱟᱱ᱾ ᱦᱮᱸ᱾ ᱟᱫᱚ ᱞᱤᱧᱻ ᱛᱟᱦᱞᱮ ᱟᱫᱚ ᱱᱤᱭᱟᱹ ᱵᱟᱨ ᱫᱚ ᱦᱚᱸᱜ-ᱚᱭ ᱛᱚ ᱨᱚᱦᱚᱭ ᱢᱟ ᱪᱟᱵᱟᱭᱮᱱᱟ ᱫᱤᱱ ᱫᱤᱱ ᱛᱮ, ᱛᱟᱯᱚᱨᱮ ᱟᱹᱞᱤᱧ ᱞᱤᱧ ᱢᱮᱱᱫᱟ ᱠᱷᱟᱱ ᱱᱮᱥ ᱫᱚ ᱞᱩᱢᱟᱹᱝ ᱵᱤᱱ ᱪᱟᱥ ᱠᱚᱣᱟ ᱥᱮ ᱵᱟᱝ ᱛᱟᱦᱞᱮ?
ᱟᱸᱻ ᱞᱩᱢᱟᱹᱝ ᱫᱚ ᱫᱚᱦᱚ ᱫᱚᱦᱚ ᱫᱚ ᱫᱚᱦᱚ ᱜᱮ ᱟᱫᱚ ᱚᱠᱟᱞᱤᱧ ᱥᱟᱹᱛ ᱞᱮᱱᱟ, ᱫᱟᱢ ᱠᱚ ᱡᱟ ᱵᱟᱹᱲᱛᱤᱜ ᱠᱟᱱᱟ ᱛᱚ᱾
ᱟᱪᱪᱷᱟ ᱟᱪᱪᱷᱟ ᱟᱪᱪᱷᱟ᱾ ᱟᱫᱚ ᱜᱚᱝᱠᱮ ᱱᱤᱣᱟᱹ ᱫᱷᱟᱣ ᱫᱚ ᱞᱩᱢᱟᱹᱝ ᱨᱮᱱᱟᱜ ᱫᱟᱢ, ᱫᱟᱢ ᱫᱚ ᱚᱠᱟᱞᱮᱠᱟ ᱵᱮᱞᱮ ᱨᱮᱱᱟᱜ ᱫᱟᱢ ᱫᱚ ᱛᱟᱦᱮᱸ ᱠᱟᱱ ᱛᱮ?
ᱢᱟᱱᱮ ᱢᱤᱫ ᱯᱮᱠᱮᱴ ᱨᱮ ᱯᱟᱸᱪ ᱦᱟᱡᱟᱨ ᱴᱟᱠᱟ, ᱱᱚᱝᱠᱟ ᱫᱟᱢ ᱞᱩᱢᱟᱹᱝ ᱨᱮᱱᱟᱜ ᱵᱮᱞᱮ ᱨᱮᱱᱟᱜ᱾ ᱟᱨ ᱛᱤᱦᱤᱧ ᱜᱟᱯᱟ ᱫᱚ ᱢᱟᱱᱮ ᱪᱮᱫᱠᱟᱱ ᱵᱮᱞᱮ ᱠᱚᱪᱚ ᱠᱚ ᱮᱢᱚᱜ ᱠᱟᱱᱟ ᱛᱚ ᱟᱨ ᱢᱟᱱᱮ ᱨᱳᱜᱽ ᱠᱚ ᱧᱟᱢᱮᱜ ᱠᱚᱣᱟ ᱫᱚᱢᱮ ᱠᱚ ᱜᱩᱡᱩᱜ ᱠᱟᱱᱟ ᱞᱩᱢᱟᱹᱝ ᱠᱚ᱾ ᱞᱟᱦᱟ ᱵᱟᱨ ᱞᱤᱧ ᱫᱚᱦᱚ ᱞᱮᱫ ᱠᱚᱣᱟ ᱫᱚᱢᱮ ᱠᱚ ᱜᱚᱡ ᱪᱟᱵᱟᱭᱮᱱᱟ᱾ ᱞᱩᱢᱟᱹᱝ ᱠᱚ, ᱟᱫᱚ ᱟᱹᱰᱤ ᱠᱷᱟᱨᱟᱯ ᱵᱩᱡᱮᱱᱟ᱾
ᱟᱫᱚ ᱜᱚᱝᱠᱮ ᱦᱚᱸᱜ-ᱚᱭ ᱢᱮᱫᱴᱮᱱ, ᱟᱫᱚ ᱜᱚᱝᱠᱮ ᱧᱮᱞ ᱵᱤᱱ ᱱᱚᱸᱰᱮ ᱫᱚ ᱦᱚᱭ ᱦᱸᱥᱤᱫ ᱠᱚ ᱠᱷᱟᱨᱟᱵᱚᱜ ᱠᱟᱱᱟ᱾ ᱛᱟᱦᱞᱮ ᱞᱩᱢᱟᱹᱝ ᱠᱚᱦᱚᱸ, ᱟᱨ ᱡᱚᱛᱚ ᱫᱩᱨ ᱞᱤᱧ ᱟᱸᱡᱚᱢ ᱟᱠᱟᱫᱟ ᱟᱹᱞᱤᱧ ᱫᱚ ᱞᱩᱢᱟᱹᱝ ᱫᱚ ᱟᱫᱚ ᱵᱤᱨ ᱫᱤᱥᱚᱢ ᱥᱮᱫᱚ ᱵᱟᱹᱞᱤᱧ ᱪᱟᱞᱟᱣᱟ᱾ ᱟᱫᱚ ᱡᱟᱜᱮ ᱟᱹᱞᱤᱧ ᱯᱮᱯᱟᱨ ᱠᱚ ᱯᱟᱲᱦᱟᱣ ᱠᱟᱛᱮᱫ ᱜᱮᱞᱤᱧ ᱵᱩᱡᱷᱟᱹᱣ ᱠᱟᱫᱟ ᱞᱩᱢᱟᱹᱝ ᱠᱚ ᱤᱫᱤ ᱠᱟᱛᱮᱫ ᱦᱮᱸ ᱥᱮ ᱪᱮᱫ᱾
ᱟᱫᱚ ᱱᱩᱠᱩ ᱫᱚ ᱟᱨ ᱟᱸᱡᱚᱢ ᱫᱟᱞᱤᱧ ᱥᱮ ᱪᱮᱫ, ᱩᱱᱠᱩ ᱫᱚ ᱟᱵᱟᱨ ᱛᱩᱭᱟᱹ ᱦᱚᱸ ᱵᱟᱝᱠᱚ ᱥᱟᱦᱟᱣᱟ, ᱨᱮᱭᱟᱲ ᱦᱚᱸ ᱵᱟᱝᱠᱚ ᱥᱟᱦᱟᱣᱟ ᱚᱝᱠᱟ, ᱦᱮᱸ ᱥᱮ ᱪᱮᱫ?
ᱦᱳᱭ ᱢᱟᱱᱮ ᱱᱩᱠᱩ ᱫᱚ ᱨᱮᱭᱟᱲ ᱦᱚᱸ ᱵᱤᱥᱤ ᱵᱟᱠᱚ ᱥᱟᱦᱟᱣᱟ ᱟᱨ ᱥᱤᱛᱩᱝ ᱦᱚᱸ ᱵᱤᱥᱤ ᱵᱟᱠᱚ ᱥᱟᱦᱟᱣᱟ ᱱᱚᱝᱠᱟᱱ᱾ ᱟᱸᱻ ᱡᱤᱭᱟᱹᱞᱤ᱾
ᱟᱫᱚ ᱜᱚᱝ ᱠᱮ ᱟᱹᱞᱤᱧ ᱛᱚ ᱚᱝᱠᱟ ᱫᱚ ᱵᱟᱹᱞᱤᱧ ᱵᱟᱲᱟᱭᱟ, ᱠᱚᱢ ᱥᱮ ᱠᱟᱺᱡ ᱞᱟᱹᱭᱟᱜ ᱵᱤᱱ ᱞᱩᱢᱟᱹᱝ ᱚᱠᱟᱞᱮᱠᱟᱛᱮᱠ ᱪᱟᱥ ᱠᱚᱣᱟ ᱠᱟᱺᱡ ᱢᱟᱱᱮ ᱯᱨᱚᱛᱷᱚᱢ ᱠᱷᱚᱱ ᱜᱮ ᱦᱩᱰᱤᱧ ᱢᱟᱪᱷᱟ ᱛᱮ? ᱦᱮᱸ ᱞᱟᱹᱭᱟᱜ ᱵᱤᱱ ᱥᱮ ᱜᱚᱝᱠᱮ ᱢᱟ᱾
ᱮᱸ, ᱯᱨᱚᱛᱷᱚᱢ ᱫᱚ, ᱯᱨᱚᱛᱷᱚᱢ ᱫᱚ ᱚᱱᱮ ᱵᱤᱞᱤ ᱟᱹᱜᱩᱭ ᱦᱩᱭᱩᱜᱼᱴ-ᱟ ᱦᱮᱸ ᱥᱮ ᱱᱟᱨᱥᱟᱨᱤ ᱠᱷᱚᱱ ᱵᱤᱞᱤ ᱟᱹᱜᱩᱭ ᱦᱩᱭᱩᱜ-ᱟ, ᱟᱨ ᱛᱟᱨᱯᱚᱨ ᱤᱭᱟᱹ ᱴᱷᱮᱠᱟ ᱨᱮ ᱫᱚᱦᱚ ᱠᱚ ᱦᱩᱭᱩᱜ-ᱟ᱾ ᱛᱟᱯᱚᱨ ᱠᱤᱪᱷᱩ ᱫᱤᱱ ᱯᱚᱨ ᱵᱮᱞᱮ ᱠᱷᱚᱱ ᱠᱚ ᱛᱩᱫᱩᱜ-ᱟ᱾ ᱢᱟᱱᱮ ᱚᱸᱰᱮ ᱢᱟᱱᱮ ᱥᱟᱠᱟᱢ ᱦᱮᱸ ᱥᱮ, ᱛᱟᱯᱚᱨ ᱠᱤᱪᱷᱩ ᱫᱤᱱ ᱯᱚᱨ ᱵᱤᱞᱤ ᱠᱷᱚᱱ ᱛᱩᱫᱩᱜ-ᱟᱠᱚ ᱩᱝᱠᱩ ᱡᱟᱦᱟᱸᱭ ᱢᱮᱱᱟᱜ ᱠᱚᱣᱟ ᱦᱮᱸ ᱥᱮ, ᱞᱩᱢᱟᱹᱝ ᱠᱚ ᱛᱩᱫᱩᱜ-ᱟ, ᱦᱮᱸ ᱥᱮ᱾ ᱛᱯᱚᱨᱮ ᱟᱫᱚ ᱥᱟᱠᱟᱢ ᱵᱟᱹᱭ ᱵᱟᱹᱭ ᱛᱮᱠᱚ ᱡᱚᱢᱟ, ᱟᱹᱰᱤ ᱠᱟᱹᱴᱤᱡ ᱠᱟᱹᱴᱤᱡ ᱠᱚ ᱛᱟᱸᱦᱮᱱᱟ ᱩᱱ ᱫᱚ᱾ ᱛᱟᱯᱚᱨ ᱡᱚᱠᱷᱚᱱ ᱚᱱᱟ ᱥᱟᱠᱟᱢ ᱨᱮ ᱠᱚ ᱫᱮᱡᱚᱜ-ᱟ ᱩᱝᱠᱩ ᱞᱩᱢᱟᱹᱝ ᱟᱫᱚ ᱟᱛᱱᱟᱜ ᱫᱟᱨᱮ ᱠᱚ, ᱠᱟᱹᱣᱦᱟᱹ ᱫᱟᱨᱮ ᱠᱚᱨᱮ ᱟᱫᱚ ᱩᱱᱠᱩ ᱴᱤᱯᱟᱹᱝ ᱠᱚ ᱦᱩᱭᱩᱜ-ᱟ᱾ ᱦᱮᱸ ᱥᱮ᱾ ᱛᱟᱯᱚᱨ ᱟᱫᱚ ᱴᱤᱯᱟᱹᱝ ᱠᱚ ᱞᱮᱠᱷᱟᱱ ᱟᱫᱚ ᱵᱟᱹᱭ ᱵᱟᱹᱭᱛᱮ ᱚᱱᱟ ᱫᱟᱨᱮ ᱨᱮᱱᱟᱜ ᱤᱭᱟᱹ ᱥᱟᱠᱟᱢ ᱠᱚᱠᱚ ᱡᱚᱢᱟ ᱟᱨ ᱵᱟᱹᱭ ᱵᱟᱹᱭᱛᱮ, ᱵᱟᱹᱭ ᱵᱟᱹᱭ ᱛᱮᱠᱚ ᱦᱟᱨᱟᱜ-ᱟ᱾
ᱟᱪᱪᱷᱟ ᱦᱩᱸ᱾
ᱞᱩᱢᱟᱹᱝ ᱫᱚ ᱟᱨ ᱦᱮᱸ᱾ ᱯᱩᱨᱟᱹᱜ ᱟᱠᱚ ᱛᱟᱨᱯᱚᱨ ᱚᱝᱠᱟ ᱡᱚᱢ ᱡᱚᱢ ᱛᱮ ᱛᱟᱨᱯᱚᱨ ᱤᱭᱟᱹ ᱤᱭᱟᱹ ᱠᱚᱭᱞᱟᱨ ᱠᱚ ᱪᱷᱟᱴᱟᱜᱼᱟ ᱛᱟᱯᱚᱨ ᱟᱫᱚ ᱛᱚᱞᱚᱜ ᱟᱠᱚ ᱦᱮᱸᱥᱮ ᱾
ᱟᱪᱪᱷᱟ ᱟᱪᱪᱷᱟ ᱟᱪᱪᱷᱟ ᱢᱟᱱᱮ ᱱᱩᱠᱩᱣᱟᱜ ᱟᱪᱪᱷᱟ ᱟᱪᱪᱷᱟ ᱛᱟᱞᱮ ᱛᱚ ᱱᱚᱣᱟ ᱫᱚ ᱜᱚᱢᱠᱮ ᱱᱚᱣᱟ ᱫᱚ ᱟᱹᱰᱤ ᱢᱤᱫᱴᱟᱝ ᱞᱚᱝ ᱯᱨᱚᱥᱮᱥᱤᱝ ᱠᱟᱱᱟ ᱦᱮᱸ ᱵᱟ ᱦᱮᱸ ᱜᱚᱝᱠᱮ ᱟᱸᱚᱢᱚᱜ ᱠᱟᱱᱟ ᱜᱚᱝᱠᱮ?
ᱦᱮᱸ ᱜᱚᱝᱠᱮ ᱧᱟᱢᱚᱜ ᱠᱟᱱᱟ?
ᱦᱮᱞᱳ
ᱦᱮᱸ ᱜᱚᱢᱠᱮ ᱟᱸᱡᱚᱢᱚᱜ ᱠᱟᱱᱟ ᱱᱤᱛᱚᱜ?
ᱦᱮᱸ ᱜᱚᱝᱠᱮ ᱟᱸᱡᱚᱢᱚᱜ ᱠᱟᱱᱟ᱾
ᱦᱮᱸ ᱱᱚᱣᱟ ᱫᱚ ᱟᱹᱰᱤ ᱢᱤᱫᱴᱮᱱ ᱞᱚᱝ ᱢᱟᱱᱮ ᱞᱚᱝ ᱯᱨᱚᱥᱮᱥᱤᱝ ᱠᱟᱱᱟ ᱦᱮᱸ ᱵᱟᱝ?
ᱦᱳᱭ ᱛᱟᱯᱚᱨ ᱟᱫᱚ ᱡᱚᱠᱷᱚᱱ ᱞᱩᱢᱩᱝ ᱵᱤᱱ ᱪᱟᱥ ᱠᱚᱣᱟ ᱦᱮᱸᱥᱮ ᱟᱨ ᱛᱟᱨ ᱛᱟᱝ ᱥᱟᱶᱝ ᱥᱟᱶᱝ ᱪᱮᱬᱮ ᱠᱚ ᱢᱮᱱᱟᱜ ᱠᱚᱣᱟ ᱦᱮᱸᱥᱮ ᱪᱮᱬᱮ ᱠᱚ ᱟᱨ ᱤᱭᱟᱹ ᱠᱚ ᱪᱤᱞᱤ ᱪᱤᱞᱤ ᱠᱚ ᱢᱮᱛᱟ ᱠᱚᱣᱟ ᱾ ᱵᱤᱧ ᱠᱚ ᱦᱮᱸᱥᱮ ᱛᱚᱨᱦᱚᱫ ᱠᱚ᱾
ᱦᱩᱸ
ᱟᱫᱚ ᱩᱱᱠᱩ ᱩᱱᱠᱩ ᱡᱟᱦᱟᱸᱭ ᱢᱮᱱᱟᱜ ᱠᱚᱣᱟ ᱩᱱᱠᱩ ᱟᱫᱚ ᱞᱩᱢᱟᱹᱝ ᱠᱚ ᱡᱚᱢ ᱠᱚᱣᱟ ᱟᱫᱚ ᱡᱚᱢ ᱡᱚᱢ ᱛᱮᱠᱚ ᱠᱚᱢ ᱜᱚᱫ ᱠᱟᱠᱚᱣᱟ ᱟᱫᱚ ᱩᱱᱠᱩ ᱞᱟᱜᱟ ᱵᱟᱲᱟ ᱠᱚ ᱦᱳᱭᱳᱜᱼᱟ ᱾ ᱦᱮᱸᱥᱮ ᱟᱹᱰᱤ ᱢᱮᱴᱮᱱ ᱤᱭᱟᱹ ᱯᱚᱨᱤᱥᱨᱚᱢ ᱨᱮᱱᱟᱜ ᱢᱟᱱᱮ ᱠᱟᱹᱢᱤ ᱠᱟᱱᱟ ᱱᱚᱣᱟ ᱫᱚ᱾
ᱟᱪᱪᱷᱟ ᱟᱪᱪᱷᱟ᱾
ᱵᱟᱦᱟᱭ ᱥᱮ ᱛᱟᱯᱚᱨ ᱟᱫᱚ ᱩᱱᱠᱩ ᱫᱟᱨᱮ ᱨᱮ ᱫᱮᱡ ᱠᱟᱛᱮ ᱮᱫ ᱫᱟᱨᱮ ᱨᱮ ᱫᱮᱡ ᱠᱟᱛᱮ ᱰᱟᱹᱨ ᱠᱚ ᱢᱟᱜᱽ ᱦᱩᱭᱩᱜᱼᱟ ᱾ ᱛᱟᱨᱯᱚᱨᱮ ᱩᱱᱠᱩ ᱚᱸᱰᱮ ᱠᱷᱚᱱ ᱟᱵ ᱛᱩᱫ ᱠᱚ ᱦᱳᱭᱳᱜᱼᱟ ᱢᱟᱱᱮ ᱪᱷᱟᱲᱟᱣ ᱟᱠᱚ ᱦᱳᱭᱳᱜᱼᱟ ᱾ ᱛᱚᱞ ᱠᱚᱣᱟ ᱠᱚ ᱛᱚ ᱞᱟᱴᱷᱟ ᱠᱟᱛᱮ᱾ ᱤᱭᱟᱹ ᱵᱟᱰᱟᱭ ᱜᱮᱭᱟ ᱵᱤᱱ, ᱢᱟᱱᱮ ᱱᱤᱥᱳᱭ ᱪᱮᱫᱠᱟ ᱠᱚ ᱢᱟᱱᱮ ᱞᱩᱢᱩᱝ ᱪᱮᱜᱠᱟ ᱠᱚ ᱜᱟᱜ ᱜᱮᱭᱟ ᱢᱟᱱᱮ ᱪᱮᱜᱠᱟ ᱠᱚ ᱮᱞᱚᱜ ᱜᱳᱞ ᱜᱳᱞ ᱱᱮᱞ ᱠᱟᱜ ᱠᱚᱣᱟ ᱵᱤᱱ ᱱᱤᱥᱳᱭ ᱦᱮᱸ ᱥᱮ ᱵᱟᱝ ᱾
ᱮᱠᱫᱚᱢ ᱜᱚᱝᱠᱮ ᱮᱠᱫᱚᱢ ᱟᱹᱞᱤᱧ ᱫᱚᱞᱤᱧ ᱮᱮ ᱧᱮᱞ ᱟᱠᱟᱫ ᱠᱚᱣᱟ ᱧᱮᱞ ᱫᱚ ᱟᱫᱚ ᱟᱹᱞᱤᱧ ᱢᱤᱫ ᱫᱷᱟᱣ ᱞᱤᱧ ᱵᱟᱜᱟᱣ ᱞᱮᱱ ᱛᱟᱦᱮᱸᱫ ᱵᱩᱡᱷᱟᱹᱣ ᱫᱟᱵᱮᱱ᱾
ᱢᱮᱫᱷᱟᱣ ᱵᱤᱨ ᱫᱤᱥᱚᱢ ᱥᱮᱫ ᱞᱤᱧ ᱵᱟᱜᱟᱣ ᱞᱮᱱ ᱛᱟᱦᱮᱸᱫ, ᱛᱟᱨᱯᱚᱨ ᱚᱱᱛᱮ ᱨᱮᱦᱚᱸ ᱟᱹᱞᱤᱧ ᱨᱮᱱ ᱠᱤᱪᱷᱩ ᱠᱤᱪᱷᱩ ᱪᱮᱱᱟ ᱯᱚᱨᱤᱪᱚᱭ ᱠᱚ ᱛᱟᱦᱮᱸ ᱠᱟᱱᱟ᱾ ᱛᱟᱦᱚᱞᱮ ᱩᱱᱞᱤᱧ ᱪᱟᱞᱟᱣᱟ ᱦᱟᱸᱜ ᱠᱷᱟᱱ ᱛᱚ ᱟᱫᱚ ᱩᱱᱞᱤᱧ ᱧᱮᱞᱮᱫ ᱠᱚᱣᱟ ᱥᱮ ᱪᱮᱫ ᱚᱱᱠᱟ ᱞᱩᱢᱟᱹᱝ ᱠᱚ, ᱤᱭᱟᱹ ᱤᱭᱟᱹ ᱠᱟᱱᱟ ᱢᱟᱱᱮ ᱨᱩᱢᱟᱹᱱ ᱠᱚ ᱢᱟᱱᱮ ᱪᱟᱥ ᱪᱟᱥ ᱠᱟᱫ ᱠᱚ ᱛᱟᱦᱮᱸᱫ ᱮᱱ ᱠᱷᱟᱱ ᱦᱮᱸ ᱵᱟᱝ᱾
ᱦᱮᱸ
ᱟᱫᱚ ᱜᱚᱝᱠᱮ ᱛᱟᱯᱚᱨ ᱟᱹᱰᱤ ᱪᱚᱨᱚᱠ ᱠᱚ ᱧᱮᱞᱮᱫ ᱠᱚᱣᱟᱞᱤᱧ ᱮᱠᱫᱚᱢ ᱦᱟᱱᱮ ᱜᱮᱸᱫᱟᱜ ᱞᱮᱠᱟ ᱠᱚ ᱜᱟᱜ ᱮᱫᱟ, ᱦᱮᱸ ᱥᱮ ᱪᱮᱫ? ᱥᱟᱹᱨᱤᱜᱮ ᱥᱟᱹᱨᱤᱜᱮ ᱧᱮᱞᱛᱮ ᱟᱹᱰᱤ ᱪᱚᱨᱚᱠ ᱵᱩᱡᱷᱟᱹᱜᱼᱟ, ᱮᱵᱚᱝ ᱜᱚᱝᱠᱮ ᱛᱟᱦᱚᱞᱮ ᱱᱩᱱᱠᱩ ᱫᱚ ᱡᱟᱦᱟᱸ ᱡᱮᱢᱚᱱ ᱪᱮᱸᱬᱮ ᱪᱩᱯᱲᱤ ᱠᱚ, ᱡᱟᱦᱟᱸ ᱱᱚᱝᱠᱟᱱ ᱢᱟᱱᱮ ᱡᱤᱵᱽ ᱡᱤᱭᱟᱹᱞᱤ ᱠᱚᱴᱷᱮᱱ ᱠᱷᱚᱱ ᱠᱚ ᱱᱩᱠᱩ ᱫᱚᱠᱚ ᱵᱟᱧᱪᱟᱜ ᱜᱮᱭᱟ ᱥᱮ ᱵᱟᱝ ᱥᱮ? ᱥᱮ ᱢᱟᱱᱮ ᱱᱩᱠᱩ ᱫᱚ ᱟᱹᱰᱤ ᱠᱚ ᱞᱟᱹᱵᱤᱫ ᱜᱮᱭᱟ,
ᱱᱩᱠᱩ ᱫᱚ ᱵᱚᱞᱛᱮ ᱟᱹᱰᱤ ᱠᱚ ᱞᱟᱹᱵᱤᱛ ᱜᱮᱭᱟ ᱱᱩᱠᱩ ᱫᱚ ᱪᱮᱬᱮ ᱪᱩᱯᱲᱤ ᱠᱚ ᱡᱚᱢ ᱦᱚᱪᱚᱼᱟ ᱩᱝᱠᱩ ᱴᱷᱮᱱ᱾ ᱟᱨ ᱩᱜᱠᱩ ᱡᱟᱦᱟᱸ ᱠᱚ ᱤᱭᱟᱹ ᱠᱟ ᱛᱟᱦᱮᱸ ᱥᱮ, ᱡᱟᱦᱟᱸ ᱢᱤᱫᱴᱮᱱ ᱜᱳᱞ ᱜᱳᱞ ᱠᱚ ᱵᱮᱱᱟᱣ ᱜᱩᱴᱤ ᱞᱮᱠᱟ ᱦᱮᱸᱥᱮ, ᱟᱫᱚ ᱪᱮᱸᱬᱮ ᱠᱚ ᱢᱮᱱᱟᱜ ᱠᱚᱣᱟ ᱥᱮ ᱚᱱᱟ ᱦᱚᱸ ᱵᱷᱩᱜᱤ ᱠᱟᱛᱮᱫ ᱠᱚ ᱡᱚᱢ ᱫᱟᱲᱮᱭ ᱟᱠᱚᱣᱟ ᱱᱩᱠᱩ ᱫᱚ᱾
ᱟᱪᱪᱷᱟ,
ᱱᱚᱝᱠᱟᱱ ᱵᱮᱯᱟᱨ ᱠᱟᱱᱟ ᱢᱟᱱᱮ ᱱᱩᱠᱩ ᱫᱚ ᱟᱰᱤ ᱦᱮᱸ ᱤᱭᱟᱹ ᱠᱟᱛᱮ ᱫᱚᱦᱚ ᱠᱟᱠᱚ ᱦᱩᱭᱩᱜᱼᱟ ᱦᱚᱨᱚ ᱠᱟᱛᱮᱜ ᱫᱚᱦᱚ ᱠᱟᱠᱚ ᱦᱩᱭᱩᱜᱼᱟ ᱛᱚᱵᱮ ᱠᱚ ᱛᱚᱵᱮ ᱠᱚ ᱛᱟᱦᱮᱸᱱᱟ᱾ ᱟ
ᱟᱪᱪᱷᱟ ᱟᱪᱪᱷᱟ ᱟᱪᱪᱷᱟ ᱟᱪᱪᱷᱟ,
ᱦᱮᱸ,
ᱢᱟᱱᱮ ᱟᱹᱵᱤᱱ ᱵᱤᱱ ᱞᱟᱹᱭ ᱦᱚᱪᱚᱭᱮᱫᱟ ᱡᱮ ᱱᱩᱠᱩ ᱫᱚ ᱚᱠᱚᱭ ᱥᱟᱝ ᱦᱚᱸ ᱵᱟᱝᱠᱚ ᱫᱟᱲᱮᱭᱟᱜᱼᱟ ᱦᱮᱸ ᱵᱟᱝ᱾
ᱦᱮᱸ ᱵᱟᱠᱚ ᱫᱟᱲᱮᱭᱟᱜᱼᱟ ᱱᱩᱠᱩ ᱫᱚ᱾
ᱟᱫᱚ ᱜᱚᱢᱠᱮ ᱚᱱᱟ ᱠᱟᱨ ᱦᱚᱸᱜ ᱚᱱᱟ ᱛᱮᱠᱚ ᱟᱸᱡᱚᱢ ᱟᱠᱟᱫ ᱠᱚᱣᱟᱞᱤᱧ ᱟᱫᱚ ᱟᱹᱞᱤᱧ ᱫᱚ ᱵᱟᱹᱞᱤᱧ ᱵᱟᱲᱟᱭᱟ᱾ ᱛᱤᱱᱟᱹᱜ ᱥᱟᱹᱨᱤ ᱛᱤᱱᱟᱹᱜ ᱠᱷᱟᱹᱞᱤ ᱫᱚ ᱟᱹᱵᱤᱱ ᱜᱮ ᱵᱤᱱ ᱞᱟᱹᱭ ᱫᱟᱲᱮᱭᱟᱜᱼᱟ᱾ ᱡᱮ ᱞᱩᱢᱟᱹᱝ ᱫᱚᱠᱚ ᱞᱟᱹᱭᱟ ᱜᱤᱫᱽᱨᱟᱹ ᱞᱮᱠᱟ ᱢᱟᱱᱮ ᱜᱤᱫᱽᱨᱟᱹ ᱚᱠᱟ ᱞᱮᱠᱟᱢ ᱡᱚᱛᱚᱱᱮᱭᱟ ᱜᱤᱫᱽᱨᱟᱹ ᱢᱤᱫᱴᱮᱱ ᱦᱩᱰᱤᱧ ᱜᱤᱫᱽᱨᱟᱹ ᱴᱷᱤᱠ ᱚᱱᱠᱟ ᱜᱮ ᱞᱩᱢᱟᱹᱝ ᱦᱚᱸᱠᱤᱱᱛᱩ ᱚᱱᱠᱟ ᱜᱮ ᱡᱚᱛᱚᱱ ᱠᱚ ᱦᱩᱭᱩᱜᱼᱟ᱾ ᱚᱱᱟ ᱠᱟᱛᱷᱟ ᱠᱤ ᱥᱟᱹᱨᱤ ᱜᱮ ᱜᱚᱝᱠᱮ?
ᱦᱮᱸ ᱜᱚᱝᱠᱮ ᱱᱚᱣᱟ ᱠᱚ ᱫᱚ ᱥᱟᱹᱨᱤ ᱜᱮ ᱠᱟᱱᱟ᱾
ᱟᱪᱪᱷᱟ ᱟᱪᱪᱷᱟ, ᱠᱟᱛᱷᱟ ᱢᱟ ᱠᱟᱛᱷᱟ ᱠᱟᱱ ᱜᱮ ᱜᱚᱝᱠᱮ ᱮᱠᱫᱚᱢ ᱦᱚᱭᱛᱚ ᱟᱞᱤᱧ ᱵᱟᱞᱤᱧ ᱪᱟᱞᱟᱣ ᱟᱠᱟᱱ ᱨᱮᱦᱚᱸ ᱟᱵᱤᱱᱟᱜ ᱠᱟᱛᱷᱟ ᱛᱮ ᱟᱹᱞᱤᱧ ᱞᱤᱧ ᱟᱹᱭᱠᱟᱹᱣ ᱫᱟᱲᱮᱭᱟᱜ ᱠᱟᱱᱟ, ᱡᱮ ᱥᱟᱹᱨᱤᱜᱮ ᱚᱠᱟ ᱞᱮᱠᱟ ᱞᱩᱢᱟᱹᱝ ᱪᱟᱥ ᱨᱮ ᱵᱩᱡᱷᱟᱹᱜᱼᱟ᱾ ᱛᱟᱦᱚᱞᱮ ᱜᱚᱝᱠᱮ ᱡᱚᱠᱷᱚᱱ ᱞᱩᱢᱟᱹᱝ ᱯᱮ ᱪᱟᱥ ᱠᱚᱛᱟ ᱵᱚᱱ ᱜᱮᱭᱟ, ᱚᱱᱟ ᱫᱚ ᱛᱤᱱᱟᱹᱜ ᱛᱤᱱᱟᱹᱜ ᱪᱟᱸᱫᱳ ᱯᱮ ᱪᱟᱥ ᱠᱚᱛᱟ ᱵᱚᱱᱟ ᱱᱚᱣᱟ ᱫᱚ, ᱢᱟᱱᱮ ᱛᱤᱱᱟᱹᱜ ᱪᱟᱸᱫᱳ ᱨᱮᱠᱚ ᱦᱟᱨᱟᱜ ᱟᱠᱚ ᱛᱤᱱᱟᱹᱜ ᱪᱟᱸᱫᱳ ᱨᱮᱠᱚ
ᱦᱮᱸ ᱫᱚ ᱟᱹᱰᱤ ᱨᱚᱠᱚᱢ ᱵᱮᱞᱮ ᱛᱟᱦᱮᱸᱱᱟ ᱛᱚ, ᱟᱫᱚ ᱵᱮᱞᱮ ᱦᱤᱥᱟᱹᱵ ᱛᱮᱦᱚ ᱛᱚᱞᱚᱜ ᱟᱠᱚ, ᱠᱤᱪᱷᱩ ᱞᱩᱢᱟᱹᱝ ᱫᱚ ᱵᱟᱨ ᱢᱟᱥ ᱛᱮᱦᱚᱸ ᱠᱚ ᱛᱚᱞᱚᱜ ᱜᱮᱭᱟ, ᱟᱨ ᱠᱤᱪᱷᱩ ᱞᱩᱢᱟᱹᱝ ᱫᱚ ᱯᱮ ᱢᱟᱥ ᱦᱚᱸ ᱞᱟᱜᱟᱣ ᱟᱠᱚ ᱜᱮᱭᱟ ᱛᱚᱞ ᱛᱮ᱾
ᱟᱪᱪᱷᱟ ᱟᱪᱪᱷᱟ ᱟᱪᱪᱷᱟ ᱟᱪᱪᱷᱟ,
ᱦᱳᱭ ᱚᱱᱟ ᱟᱹᱰᱤ ᱨᱚᱠᱚᱢ ᱤᱭᱟᱹ ᱯᱨᱚᱡᱟᱛᱤ ᱨᱮᱱ ᱢᱮᱱᱟᱜ ᱠᱚᱣᱟ ᱛᱚ ᱞᱩᱢᱟᱹᱝ ᱦᱮᱸᱥᱮ᱾
ᱦᱮᱸ,
ᱦᱳᱭ,
ᱟᱫᱚ ᱚᱱᱟ ᱠᱟᱨᱚᱱ ᱛᱮ ᱢᱟᱱᱮ ᱟᱹᱵᱤᱱ ᱵᱤᱱ ᱞᱟᱹᱭ ᱦᱚᱪᱚᱭᱮᱫᱟ ᱡᱮ ᱟᱹᱰᱤ ᱨᱚᱠᱚᱢ ᱡᱮᱦᱮᱛᱩ ᱯᱨᱚᱡᱟᱛᱤ ᱢᱮᱱᱟᱜ ᱠᱚᱣᱟ, ᱛᱟᱦᱚᱞᱮ ᱩᱱᱠᱩ ᱫᱚ ᱢᱟᱱᱮ ᱢᱤᱫ ᱚᱠᱛᱚ ᱨᱮᱫᱚ ᱵᱟᱝᱠᱚ ᱛᱚᱞᱚᱜᱼᱟ ᱦᱮᱸ ᱵᱟᱝ᱾
ᱦᱳᱭ ᱦᱳᱭ,
ᱟᱫᱚ ᱜᱚᱝᱠᱮ ᱟᱸᱡᱚᱢ ᱠᱟᱫᱟᱹᱞᱤᱧ ᱥᱮᱫ ᱞᱩᱢᱟᱹᱝ ᱠᱚ ᱵᱟᱨ ᱨᱚᱠᱚᱢᱟᱜ ᱵᱟᱭᱵᱷᱳᱞ ᱥᱮ ᱴᱨᱟᱭᱵᱷᱳᱞ ᱚᱱᱠᱟᱞᱤᱧ ᱟᱸᱡᱚᱢ ᱠᱟᱫᱟ,
ᱦ ᱦᱳᱭ ᱦᱳᱭ ᱵᱟᱭ ᱵᱳᱞᱴ ᱢᱮᱱᱟᱜ ᱠᱚᱣᱟ ᱴᱨᱟᱭ ᱵᱳᱞᱴ ᱢᱮᱱᱟᱜ ᱠᱚᱣᱟ᱾
ᱟᱪᱪᱷᱟ ᱟᱪᱪᱷᱟ, ᱟᱫᱚ ᱜᱚᱢᱠᱮ ᱞᱟᱹᱭ ᱫᱟᱞᱤᱧ ᱡᱚᱠᱷᱚᱱ ᱱᱚᱝᱠᱟ ᱞᱩᱢᱟᱹᱝ ᱠᱚ ᱡᱚᱠᱷᱚᱱ ᱠᱚ ᱦᱟᱨᱟᱜ ᱫᱚ ᱠᱷᱟᱱ ᱟᱫᱚ ᱜᱚᱢᱠᱮ ᱚᱱᱟ ᱛᱤᱱ ᱢᱟᱥ ᱜᱮᱯᱮ ᱛᱟᱦᱮᱱᱟ ᱥᱮ ᱛᱤᱱ ᱢᱟᱥ ᱜᱮᱯᱮ ᱧᱮᱞ ᱠᱚᱣᱟ ᱥᱮ ᱚᱠᱟ ᱞᱮᱠᱟ ᱜᱚᱝᱠᱮ
ᱦᱳᱭ ᱢᱟᱱᱮ ᱯᱨᱚᱛᱷᱚᱢ ᱠᱷᱚᱱ ᱜᱮ ᱡᱚᱠᱷᱚᱱ ᱴᱤᱯᱟᱹᱝ ᱥᱩᱨᱩ ᱠᱷᱚᱱ ᱦᱮᱸᱥᱮ
ᱦᱮᱸ
ᱯᱨᱚᱛᱷᱚᱢ ᱠᱷᱚᱱ ᱜᱮ ᱦᱚᱨᱚ ᱠᱟᱠᱚ ᱦᱩᱭᱩᱜᱼᱟ ᱡᱚᱛᱚ ᱠᱷᱚᱱ ᱢᱟᱱᱮ ᱛᱚᱞ ᱛᱚᱞ ᱪᱟᱵᱟ ᱟᱠᱚ ᱛᱚᱞ ᱪᱟᱵᱟ ᱠᱟᱛᱮ ᱡᱚᱠᱷᱚᱱ ᱢᱟᱜ ᱠᱟᱛᱮᱫ ᱡᱚᱛᱚᱠᱷᱚᱱ ᱚᱲᱟᱜ ᱵᱟᱢ ᱤᱫᱤᱭᱮᱫ ᱠᱚᱣᱟ ᱛᱚᱛᱚᱠᱷᱚᱱ ᱢᱟᱱᱮ ᱦᱚᱨᱚ ᱠᱟᱜ ᱦᱩᱭᱩᱜᱼᱟ ᱢᱟᱱᱮ ᱥᱮᱛᱟᱜ ᱨᱮ ᱥᱮᱛᱟᱜ ᱨᱮᱵᱤᱱ ᱪᱟᱞᱟᱜᱼᱟ ᱦᱮᱸᱥᱮ ᱥᱮᱛᱟᱜ ᱠᱷᱚᱱ ᱟᱭᱩᱵ ᱫᱷᱟᱹᱵᱤᱡ ᱯᱩᱨᱟᱹ ᱵᱤᱱ ᱛᱟᱦᱮᱱᱟ ᱦᱚᱨᱚᱜ ᱠᱟᱠᱚᱣᱟᱵᱤᱱ ᱦᱚᱨᱚᱠᱚᱣᱼᱟᱵᱤᱱ ᱟᱨ ᱩᱱᱠᱩ ᱵᱤᱱ ᱧᱮᱞ ᱠᱚᱣᱟ ᱦᱮᱸᱥᱮ ᱟᱨ ᱡᱚᱠᱷᱚᱱ ᱡᱚᱠᱷᱚᱱ ᱠᱟᱹᱡ ᱠᱚ ᱞᱩᱢᱟᱹᱝ ᱠᱚ ᱦᱟᱨᱟ ᱜᱚᱫᱚᱜᱼᱟ ᱦᱮᱸᱥᱮ ᱟᱫᱚ ᱡᱚᱠᱷᱚᱱ ᱥᱟᱠᱟᱢ ᱠᱚ ᱡᱚᱠᱷᱚᱱ ᱫᱟᱨᱮ ᱨᱮᱱᱟᱜ ᱪᱟᱵᱟᱜᱼᱟ ᱦᱮᱸᱥᱮ ᱟᱫᱚ ᱩᱱᱠᱩ ᱡᱚᱢᱟᱠᱚ ᱟᱨ ᱤᱭᱟᱹ ᱫᱟᱨᱮ ᱫᱟᱨᱮ ᱤᱭᱟᱹ ᱞᱟᱛᱟᱨ ᱛᱮᱠᱚᱜ ᱟᱬᱜᱚᱱᱟᱠᱚ ᱰᱟᱹᱨ ᱰᱟᱹᱨ ᱛᱮ᱾ ᱛᱟᱲᱟᱢ ᱛᱟᱲᱟᱢ ᱛᱮ ᱟᱫᱚ ᱩᱱᱠᱩ ᱟᱫᱚ ᱞᱩᱢᱟᱹᱝ ᱠᱚ ᱥᱟᱵ ᱠᱚ ᱦᱩᱭᱩᱜᱼᱟ᱾ ᱟᱨ ᱢᱤᱫᱴᱮᱱ ᱰᱟᱞᱟ ᱵᱮᱱᱟᱣ ᱦᱩᱭᱩᱜᱭᱼᱟ ᱟᱨ ᱚᱱᱟ ᱰᱟᱞᱟ ᱨᱮ ᱫᱚᱦᱚ ᱠᱚ ᱦᱩᱭᱩᱜᱼᱟ ᱟᱨ ᱡᱟᱦᱟᱸᱼᱼ ᱵᱷᱟᱜᱮ ᱫᱟᱨᱮ ᱢᱮᱱᱟᱜᱼᱟ ᱡᱟᱦᱟᱸ ᱟᱹᱨᱤ ᱠᱚ ᱡᱚᱢᱟ ᱥᱟᱠᱟᱢ ᱚᱱᱠᱟᱱᱟᱜ ᱫᱟᱨᱮ ᱨᱮ ᱩᱱᱠᱩ ᱩᱪᱟᱹᱲ ᱠᱚ ᱦᱩᱭᱩᱜᱼᱟ᱾
ᱟᱪᱪᱷᱟ ᱟᱪᱪᱷᱟ ᱢᱟᱱᱮ ᱜᱚᱝᱠᱮ ᱱᱚᱰᱮ ᱟᱹᱰᱤ ᱢᱟᱨᱟᱝ ᱢᱤᱫᱴᱮᱱᱼᱼ ᱞᱟᱹᱭ ᱜᱟᱱᱚᱜᱼᱟ ᱢᱤᱫᱴᱮᱱ ᱟᱹᱰᱤ ᱢᱟᱨᱟᱝ ᱯᱨᱚᱥᱮᱥᱤᱝ ᱢᱮᱱᱟᱜ ᱟᱠᱟᱫᱟ ᱦᱮᱸ ᱵᱟᱝ?
ᱦᱳᱭ ᱟᱹᱰᱤ ᱢᱟᱨᱟᱝ ᱯᱨᱚᱥᱮᱥᱤᱝ ᱢᱮᱱᱟᱜ ᱟᱠᱟᱫᱟ᱾
ᱟᱫᱚ ᱜᱚᱝᱠᱮ ᱱᱚᱜᱼᱚᱭ ᱡᱮ ᱞᱩᱢᱳᱝ ᱯᱮ ᱪᱟᱥᱮᱫ ᱠᱚᱛᱟᱟᱵᱚᱱᱟ ᱜᱚᱝᱠᱮᱼᱼ ᱟᱫᱚ ᱱᱚᱣᱟ ᱫᱚ ᱜᱚᱝᱠᱮ ᱪᱮᱫ ᱠᱚ ᱪᱤᱠᱟᱹᱭᱮᱫᱟ ᱱᱩᱠᱩᱣᱟᱜ ᱥᱩᱛᱟᱹᱢ ᱠᱚᱛᱮ ᱫᱚ ᱜᱚᱝᱠᱮ?
ᱱᱚᱣᱟ ᱥᱩᱛᱟᱹᱢ ᱛᱮᱫᱚ ᱟᱹᱰᱤ ᱨᱚᱠᱚᱢ ᱤᱭᱟᱹ ᱥᱟᱹᱲᱤ ᱠᱚᱠᱚ ᱵᱮᱱᱟᱣᱫᱟ ᱞᱩᱢᱟᱹᱝ ᱥᱟᱹᱲᱤ ᱦᱮᱸᱥᱮᱼᱼ ᱞᱩᱢᱩᱝ ᱥᱟᱹᱲᱤ ᱜᱮᱠᱚ ᱵᱮᱱᱟᱣᱟ ᱵᱮᱥᱤᱨ ᱵᱷᱟᱜᱽ᱾ ᱱᱚᱣᱟ ᱱᱚᱣᱟ ᱥᱩᱛᱟᱢ ᱛᱮᱫᱚ ᱦᱮᱸᱥᱮ ᱟᱹᱰᱤ ᱫᱟᱢᱤ ᱫᱟᱢᱤ ᱥᱟᱹᱲᱤ ᱵᱮᱱᱟᱜᱼᱼ
ᱟᱪᱪᱷᱟ ᱟᱪᱷᱟ ᱟᱪᱷᱟ᱾
ᱟᱨ ᱞᱩᱢᱟᱹᱝ ᱥᱟᱹᱲᱤ ᱨᱮᱱᱟᱜ ᱟᱸᱡᱚᱢ ᱞᱮ ᱟᱸᱡᱚᱢ ᱞᱮᱵᱤᱱᱼᱼ ᱟᱨ ᱞᱩᱢᱟᱹᱝ ᱥᱟᱹᱲᱤ ᱨᱮᱱᱟᱜ ᱢᱤᱫᱴᱮᱱ ᱤᱭᱟᱹ ᱫᱚ ᱦᱩᱭᱩᱜ ᱠᱟᱱᱟ ᱥᱮ ᱱᱚᱣᱟᱼᱼ ᱱᱚᱣᱟ ᱞᱩᱢᱟᱹᱝ ᱥᱩᱛᱟᱹᱢ ᱛᱮ ᱡᱟᱦᱟᱸ ᱥᱟᱹᱲᱤ ᱠᱚᱠᱚ ᱵᱮᱱᱟᱣ ᱟᱥᱮ ᱚᱱᱟ ᱫᱚ ᱢᱟᱱᱮ ᱟᱹᱰᱤ ᱦᱚᱯᱚᱱ ᱦᱩᱭᱩᱜ ᱢᱟᱱᱮᱼᱼ ᱟᱹᱰᱤ ᱢᱤᱫᱴᱟᱝ ᱦᱚᱯᱚᱱ ᱵᱟᱠᱥᱚ ᱨᱮ ᱦᱚᱸ ᱢᱟᱱᱮ ᱯᱷᱤᱴᱚᱜᱼᱟ ᱱᱚᱣᱟ ᱥᱟᱹᱲᱤ ᱫᱚ᱾
ᱟᱪᱪᱷᱟ ᱟᱪᱪᱷᱟ᱾ ᱟᱫᱚ ᱠᱟᱛᱷᱟ ᱨᱮᱞᱤᱧ ᱟᱹᱞᱤᱧ ᱫᱚ ᱥᱮᱨᱮᱧ ᱞᱟᱹᱜᱤᱫ ᱞᱤᱧ ᱟᱸᱡᱚᱢ ᱠᱟᱫᱟ ᱡᱮ ᱞᱩᱢᱟᱹᱝ ᱥᱟᱹᱲᱤ ᱦᱮᱸ ᱞᱩᱢᱟᱹᱝ ᱥᱟᱹᱲᱤᱼᱼ ᱞᱩᱢᱟᱹᱝ ᱥᱟᱹᱲᱤ ᱫᱚᱞᱤᱧ ᱥᱮᱨᱮᱧ ᱠᱚ ᱥᱟᱱᱛᱟᱲᱟᱜ ᱟᱵᱚᱣᱟᱜ ᱥᱮᱨᱮᱧ ᱠᱚᱨᱮ ᱜᱮᱞᱤᱧ ᱟᱸᱡᱚᱢ ᱟᱠᱟᱫᱟ᱾ ᱟᱫᱚ ᱦᱳᱭᱛᱚ ᱟᱫᱚ ᱧᱮᱞ ᱫᱚ ᱵᱟᱝ ᱦᱩᱠᱟᱱ ᱨᱮᱦᱚᱸ ᱟᱫᱚ ᱦᱳᱭᱛᱳ ᱟᱞᱤᱧ ᱦᱚᱞᱤᱧ ᱟᱸᱡᱚᱢᱟᱼᱼ ᱠᱟᱫ ᱜᱮ ᱡᱮ ᱞᱩᱢᱟᱹᱝ ᱥᱟᱹᱲᱤ ᱛᱮᱫᱚ ᱫᱚᱢᱮ ᱜᱮ ᱫᱟᱢᱟ ᱦᱮᱸ ᱵᱟᱝ?
ᱦᱳᱭᱼᱼ
ᱟᱫᱚ ᱜᱚᱝᱠᱮ ᱥᱟᱹᱨᱤᱜᱮ ᱟᱹᱰᱤ ᱜᱚᱨᱚᱵᱽ ᱵᱩᱡᱷᱟᱹᱣ ᱮᱱᱟ ᱛᱮᱦᱮᱧ ᱟᱯᱮ ᱱᱚᱣᱟ ᱯᱮ ᱪᱟᱥ ᱟᱹᱜᱩᱭᱮᱫ ᱠᱚᱛᱟᱵᱚᱱᱟ ᱥᱮᱼᱼ ᱟᱜᱟᱢ ᱫᱤᱱ ᱨᱮᱦᱚᱸᱯᱮ ᱪᱟᱥ ᱤᱫᱤ ᱠᱚᱛᱟ ᱵᱚᱱᱟ ᱦᱮᱸ ᱥᱮ ᱪᱮᱫ? ᱟᱫᱚ ᱜᱚᱝᱠᱮ ᱞᱟᱹᱭ ᱫᱟᱞᱤᱧ ᱚᱱᱛᱮ ᱫᱚ ᱥᱟᱱᱟᱢ ᱦᱚᱲ ᱞᱮᱠᱟᱜᱮ ᱡᱷᱚᱛᱚ ᱞᱩᱢᱟᱹᱝ ᱠᱚ ᱪᱟᱥ ᱠᱚᱣᱟ ᱥᱮ ᱜᱚᱝᱠᱮ ᱚᱠᱟ ᱞᱮᱠᱟ?
ᱦᱳᱭ ᱟᱞᱮ ᱥᱮᱫ ᱨᱮᱢᱟᱛᱚ ᱵᱤᱨ ᱢᱮᱱᱟᱜᱼᱟ ᱵᱷᱟᱜᱤ ᱜᱮ ᱛᱚ ᱟᱞᱮ ᱥᱮᱱ ᱫᱚ ᱢᱟᱱᱮ ᱵᱮᱥᱤᱨ ᱵᱷᱟᱜ ᱦᱚᱲᱜᱮ ᱞᱩᱢᱟᱹᱝ ᱠᱚ ᱪᱟᱥ ᱠᱚᱜᱮ
ᱟᱪᱪᱷᱟ ᱟᱪᱪᱷᱟ ᱟᱫᱚ ᱟᱹᱰᱤ ᱜᱚᱢᱠᱮ ᱟᱹᱰᱤ ᱢᱤᱫᱴᱮᱱ ᱢᱩᱞ ᱠᱟᱛᱷᱟ ᱞᱤᱧ ᱠᱩᱞᱤ ᱞᱮᱵᱤᱱ ᱜᱮ? ᱟᱫᱚ ᱟᱹᱰᱤ ᱠᱤᱪᱷᱩᱞ ᱞᱤᱧ ᱠᱩᱞᱤ ᱠᱮᱫ ᱵᱤᱱᱟ ᱢᱤᱫᱴᱮᱱ ᱠᱟᱛᱷᱟ ᱞᱤᱧ ᱦᱤᱲᱤᱧ ᱞᱮᱫ ᱛᱟᱦᱮᱸᱫ ᱡᱮ? ᱟᱨ ᱞᱩᱢᱟᱹᱝ ᱫᱚ ᱛᱟᱦᱚᱞᱮ ᱜᱚᱝᱠᱮ ᱪᱮᱫ ᱫᱟᱨᱮ ᱠᱚ ᱩᱱᱩᱠᱩ ᱫᱚᱠᱚ ᱪᱟᱥ ᱠᱚᱜᱮᱭᱟ?
ᱟᱨ ᱞᱩᱢᱟᱹᱝ ᱫᱚ ᱵᱤᱥᱤᱨ ᱵᱷᱟᱜᱽ ᱟᱛᱱᱟᱜ ᱫᱟᱨᱮ ᱨᱮ ᱦᱮᱸᱥᱮ ᱟᱨ ᱠᱟᱹᱦᱩᱟᱹ ᱫᱟᱨᱮ ᱨᱮ ᱵᱤᱥᱤ ᱠᱚ ᱪᱟᱥ ᱠᱚᱜᱮᱭᱟ᱾
ᱟᱪᱪᱷᱟ ᱟᱪᱪᱷᱟ ᱟᱛᱱᱟᱜ ᱟᱨ ᱠᱟᱹᱣᱦᱟᱹ ᱫᱟᱨᱮ ᱨᱮ ᱵᱟᱝ?
ᱦᱳᱭ᱾
ᱚᱱᱮ ᱢᱟᱱᱮ ᱠᱟᱛᱷᱟ ᱨᱮ ᱢᱮᱱᱟᱜᱼᱟ ᱮᱲᱮ ᱜᱮ ᱟᱛᱱᱟᱜ ᱮᱲᱜᱮ ᱟᱛᱱᱟᱜ ᱥᱟᱹᱨᱤᱮ ᱥᱟᱨᱡᱚᱢ ᱚᱱᱮᱚᱱᱴᱟᱜ ᱠᱟᱛᱱᱟᱜ ᱫᱮ ᱠᱟᱛᱷᱟ ᱵᱤᱱ ᱞᱟᱹᱭ ᱪᱚᱭᱮᱫᱟ ᱟᱥᱮᱼᱼ ᱪᱮᱫ ᱜᱚᱝᱠᱮ?
ᱮᱠᱫᱚᱢ ᱦᱳᱭ ᱚᱱᱟᱴᱟᱜ ᱫᱟᱨᱮ ᱜᱮᱞᱤᱧ ᱞᱟᱹᱭ ᱦᱚᱪᱚ ᱭᱮᱫᱟ
ᱟᱪᱪᱷᱟ ᱟᱪᱪᱷᱟ ᱟᱪᱪᱷᱟ ᱵᱟ ᱜᱚᱝᱠᱮ ᱟᱹᱰᱤ ᱥᱟᱹᱨᱤ ᱜᱮ ᱟᱹᱰᱤ ᱢᱚᱸᱡᱽ ᱜᱮ ᱟᱫᱚ ᱟᱞᱮ ᱥᱮᱫ ᱨᱮᱱ ᱫᱚ ᱟᱞᱮ ᱥᱮᱫ ᱫᱚ ᱱᱚᱜᱼᱚᱭ ᱛᱚ ᱵᱤᱞᱟᱹᱫ ᱫᱤᱥᱚᱢ ᱛᱚ ᱛᱟᱦᱞᱮ ᱟᱞᱮ ᱡᱩᱫᱤ ᱞᱮ ᱪᱟᱞᱟᱜᱼᱟ ᱚᱱᱛᱮᱼᱼ ᱟᱞᱮ ᱫᱚ ᱧᱮᱞ ᱰᱩᱵᱟᱹᱝ ᱧᱮᱞ ᱛᱮᱦᱚᱸᱞᱮ ᱵᱚᱛᱚᱨᱚᱜᱼᱟ ᱦᱮᱸ ᱵᱟᱝ?
ᱦᱳᱭ ᱯᱨᱚᱛᱷᱚᱢ ᱯᱨᱚᱛᱷᱚᱢ ᱛᱮᱫᱚ ᱵᱩᱡᱷᱟᱹᱜ ᱜᱮᱭᱟ ᱛᱟᱨᱯᱚᱨ ᱟᱫᱚ ᱟᱯᱮ ᱦᱚᱸ ᱡᱚᱠᱷᱚᱱ ᱯᱮ ᱮᱞ ᱠᱚᱣᱟ ᱟᱫᱚ ᱟᱯᱮ ᱦᱚᱸ ᱵᱟᱯᱮ ᱵᱚᱛᱚᱨᱚᱜᱼᱟ᱾
ᱟᱪᱪᱷᱟ ᱟᱪᱪᱷᱟ ᱛᱟᱦᱚᱞᱮ ᱩᱱᱫᱚ ᱡᱚᱠᱷᱚᱱ ᱵᱤᱱ ᱪᱟᱥ ᱠᱚᱣᱟ ᱜᱚᱝᱠᱮ ᱟᱹᱞᱤᱧ ᱠᱷᱚᱵᱚᱨ ᱟᱹᱞᱤᱧᱟ ᱵᱤᱱ ᱦᱮᱸ ᱵᱟᱝ?
ᱦᱮᱸ ᱦᱚᱸᱜᱼᱚᱭ ᱛᱚ ᱟᱨ ᱠᱤᱪᱷᱩ ᱫᱤᱱ ᱯᱚᱨ ᱞᱮ ᱪᱟᱥ ᱠᱚᱣᱟᱜ ᱤᱭᱟᱹ ᱟᱨᱼᱼ ᱢᱤᱫ ᱢᱟᱥ ᱜᱟᱱ ᱯᱚᱨᱮ ᱞᱮ ᱪᱟᱥ ᱠᱚᱣᱟ ᱟᱫᱚ ᱦᱤᱡᱩᱜ ᱵᱤᱱ ᱦᱮᱸᱥᱮ
ᱟᱪᱪᱷᱟ ᱟᱪᱪᱷᱟ ᱵᱟᱝ ᱵᱟᱝ ᱟᱹᱞᱤᱧ ᱡᱮ ᱟᱹᱞᱤᱧ ᱞᱤᱧ ᱪᱟᱞᱟᱜᱼᱟ ᱦᱳᱭ ᱡᱚᱠᱷᱚᱱ ᱟᱹᱵᱤᱱ ᱠᱷᱚᱵᱚᱨ ᱟᱹᱞᱤᱧ ᱵᱤᱱ ᱥᱮ ᱡᱚᱠᱷᱚᱱ ᱠᱚ ᱟᱪᱪᱷᱟ ᱜᱚᱝᱠᱮ ᱩᱱᱠᱩ ᱫᱚ ᱚᱠᱟᱞᱮᱠᱟ ᱠᱚᱭᱞᱟ ᱠᱚ ᱪᱷᱟᱰᱟᱜ ᱜᱮᱭᱟ ᱪᱮᱠᱟ ᱚᱱᱠᱟᱞᱤᱧ ᱟᱸᱡᱚᱢ ᱟᱠᱟᱫᱟ᱾
ᱠᱚᱭᱞᱟ ᱠᱚ ᱪᱷᱟᱰᱟ ᱦᱳᱭ ᱢᱟᱱᱮ ᱡᱚᱠᱷᱚᱱ ᱜᱮᱠᱚ ᱤᱭᱟᱹᱜᱼᱟ ᱞᱟᱹᱴᱩᱜ ᱟᱠᱚ ᱟᱨ ᱢᱟᱱᱮ ᱡᱚᱠᱷᱚᱱ ᱢᱟᱱᱮ ᱦᱟᱨᱛᱟ ᱠᱚ ᱤᱭᱟᱹ ᱢᱟᱱᱮ ᱪᱷᱟᱲᱟᱣ ᱤᱭᱟᱹ ᱛᱟᱠᱚᱣᱟ ᱠᱚ ᱚᱪᱚᱠ ᱛᱟᱠᱚᱣᱟ ᱠᱚ ᱚᱱᱟ ᱫᱚ ᱟᱨ ᱦᱮᱞᱳ ᱟᱸᱡᱚᱢᱚᱜ ᱠᱟᱱᱟ᱾
ᱦᱮᱸ ᱜᱚᱝᱠᱮ ᱟᱡᱚᱢᱚᱜ ᱠᱟᱱᱟ ᱞᱟᱹᱭᱵᱤᱱ ᱢᱟ
ᱦᱳᱭ ᱤᱭᱟᱹ ᱡᱚᱠᱷᱚᱱ ᱜᱮᱠᱚ ᱞᱟᱹᱴᱩᱜᱼᱟ ᱦᱟᱨᱛᱟ ᱠᱚ ᱪᱷᱟᱲᱟ ᱛᱟᱠᱚ ᱟᱨ ᱱᱤᱭᱩ ᱢᱟᱱᱮ ᱠᱚ ᱧᱟᱢᱟ ᱢᱤᱫᱴᱮᱱ ᱦᱮᱸᱥᱮ
ᱟᱪᱪᱷᱟ ᱟᱪᱪᱷᱟ ᱟᱪᱪᱷᱟ ᱛᱟᱦᱚᱞᱮ ᱜᱚᱝᱠᱮ ᱥᱟᱹᱨᱤᱜᱮ ᱛᱮᱦᱮᱧ ᱞᱩᱢᱟᱹᱝ ᱟᱜ ᱡᱤᱭᱚᱱ ᱟᱞᱤᱧ ᱫᱚ ᱜᱚᱞᱯᱚ ᱠᱚᱨᱮ ᱵᱟ ᱠᱟᱹᱦᱱᱤ ᱠᱚ ᱠᱚᱨᱮᱫ ᱥᱮ ᱱᱚᱣᱟ ᱠᱚᱨᱮ ᱜᱮᱞᱤᱧ ᱟᱸᱡᱚᱢ ᱟᱠᱟᱫ ᱛᱟᱦᱮᱸᱫ ᱢᱮᱱᱠᱷᱟᱱ ᱛᱮᱦᱤᱧ ᱟᱵᱤᱱᱟ ᱟᱵᱤᱱ ᱴᱷᱮᱱ ᱠᱷᱚᱱ ᱱᱚᱣᱟ ᱠᱟᱛᱷᱟ ᱟᱸᱡᱚᱢ ᱠᱟᱛᱮᱫ ᱦᱮᱸ ᱥᱟᱹᱨᱤ ᱜᱮ ᱟᱹᱰᱤ ᱨᱟᱹᱥᱠᱟᱹ ᱵᱩᱡᱷᱟᱹᱣ ᱮᱱᱟ ᱜᱚᱝᱠᱮ ᱦᱮᱸ ᱵᱟᱝ ᱟᱫᱚ ᱜᱚᱝᱠᱮ ᱞᱟᱹᱭ ᱫᱟᱞᱤᱧ ᱪᱚ ᱛᱟᱦᱞᱮ ᱚᱠᱛᱚ ᱦᱚᱸ ᱟᱹᱰᱤ ᱜᱟᱱ ᱦᱩᱭᱮᱱ ᱫᱚ ᱜᱚᱝᱠᱮ ᱧᱮᱞ ᱵᱤᱱ ᱥᱮ ᱢᱟ